ᱦᱮᱞᱚᱣ ᱦᱮᱸ ᱡᱚᱦᱟᱨ ᱜᱮ ᱪᱮᱫ ᱞᱮᱠᱟ ᱢᱮᱱᱟᱜ ᱵᱤᱱᱟ?
ᱦᱮᱸ ᱟᱹᱰᱤ ᱱᱟᱯᱟᱭ ᱜᱮ ᱾
ᱪᱮᱫ ᱦᱚᱸ ᱵᱟᱝ ᱤᱧ, ᱪᱮᱫ ᱦᱚᱸ ᱵᱟᱝ ᱫᱟᱬᱟ ᱵᱟᱲᱟᱭᱤᱫᱟᱹᱧ ᱠᱟᱹᱴᱤᱡ ᱾
ᱟᱫᱚ ᱫᱟᱠᱟ ᱠᱚᱫᱚ ᱯᱮ ᱡᱚᱢ ᱠᱮᱫᱟ?
ᱦᱚᱭ ᱫᱟᱜ ᱢᱟᱺᱰᱤ ᱛᱟᱦᱮᱸ ᱠᱟᱱᱟ ᱚᱱᱟ ᱫᱟᱠᱟ ᱜᱮ ᱡᱚᱢ ᱠᱤᱫᱟᱹᱧ ᱾
ᱚᱻ ᱱᱤᱛᱚᱜ, ᱱᱤᱛ ᱦᱚᱸᱯᱮ ᱫᱟᱜ ᱢᱟᱺᱰᱤ ᱯᱮ ᱡᱚᱢ ᱮᱫᱟ ᱾
ᱦᱚᱭ, ᱫᱟᱜ ᱢᱟᱺᱰᱤ ᱫᱚ ᱵᱟᱢ ᱡᱚᱢᱟ ᱚᱱᱟ ᱥᱤᱛᱩᱝ ᱫᱤᱱ ᱨᱮ ᱥᱤᱛᱩᱝ ᱫᱤᱱ ᱨᱮᱫᱚ ᱾
ᱟᱫᱚ ᱱᱤᱛᱚᱜ ᱦᱚᱸ ᱥᱤᱛᱩᱝ ᱠᱟᱱᱟ?
ᱟᱹᱭ ᱟᱫᱚ ᱱᱤᱛᱚᱜ ᱫᱚ ᱵᱟᱝ ᱥᱤᱛᱩᱝ ᱠᱟᱱᱟ ᱥᱤᱛᱩᱝ ᱞᱮᱫᱟᱭ ᱛᱚ ᱾ ᱟᱫᱚ ᱚᱱᱟ ᱞᱟᱹᱜᱤᱫ ᱜᱮ ᱫᱟᱜ ᱢᱟᱺᱰᱤ ᱫᱟᱠᱟ ᱫᱚ ᱪᱚᱸᱫᱟ ᱦᱩᱭ ᱮᱱᱟ ᱾
ᱚ ᱚ ᱟᱫᱚ ᱪᱮᱫ ᱩᱛᱩ ᱛᱮᱦᱤᱧ ᱫᱚ?
ᱩᱛᱩ ᱫᱚ ᱪᱮᱫ ᱦᱚᱸ ᱵᱟᱝ ᱥᱮᱛᱟᱜ ᱵᱮᱨ ᱟᱞᱮ ᱚᱱᱟ ᱫᱟᱜ ᱢᱟᱺᱰᱤ ᱫᱟᱠᱟ ᱟᱨ ᱞᱚᱞᱚ ᱫᱟᱠᱟ ᱫᱟᱜ ᱢᱟᱺᱰᱤ ᱾ ᱚᱱᱟ ᱟᱨ ᱟᱞᱩ ᱵᱷᱟᱛᱮ ᱞᱮ ᱠᱚᱨᱟᱣ ᱞᱮᱫᱟ ᱟᱹᱞᱩ ᱥᱤᱯᱤ ᱾ ᱟᱨ ᱧᱤᱫᱟᱹ ᱵᱮᱲᱟ ᱫᱚ ᱟᱹᱞᱩ ᱵᱷᱟᱹᱡᱤ ᱞᱮ ᱠᱚᱨᱟᱣ ᱞᱮᱫᱟ ᱾
ᱟᱹᱰᱤ ᱪᱚᱨᱚᱠ ᱜᱮ ᱛᱟᱦᱚᱞᱮ ᱾
ᱦᱚᱭ ᱟᱞᱮᱭᱟᱜ ᱟᱭᱴᱮᱢ ᱫᱚ ᱟᱹᱰᱤ ᱪᱚᱨᱚᱠ ᱜᱮ ᱛᱚᱵᱮ ᱾
ᱦᱚᱭ ᱟᱯᱮ ᱥᱮᱫ ᱫᱚ ᱫᱟᱜ ᱡᱟᱹᱲᱤ ᱫᱚ ᱛᱟᱦᱚᱞᱮ ᱦᱩᱭᱩᱜ ᱠᱟᱱᱟ ᱥᱮ ᱵᱟᱝ?
ᱵᱟᱝᱜᱮ ᱫᱟᱜ ᱡᱟᱹᱲᱤ ᱵᱟᱝ ᱦᱩᱭᱩᱜ ᱠᱟᱱᱟ ᱟᱹᱰᱤ ᱥᱤᱛᱩᱝ ᱟᱠᱟᱫᱟᱭ ᱾ ᱱᱤᱛᱚᱜ ᱫᱚ ᱵᱟᱝ ᱱᱤᱛᱚᱜ ᱫᱚ ᱢᱟ ᱱᱤᱫᱟᱹᱣ ᱟᱠᱟᱱᱟ ᱟᱹᱰᱤ ᱥᱤᱛᱚᱝ ᱫᱟ ᱫᱤᱱ ᱦᱤᱞᱚᱜ ᱾
ᱦᱚᱭ ᱛᱟᱦᱚᱞᱮ ᱱᱤᱛᱚᱜ ᱢᱟ ᱫᱟᱜ ᱡᱟᱹᱲᱤ ᱟᱨ ᱵᱟᱭ ᱤᱭᱟᱹ ᱵᱟᱭ ᱡᱟᱹᱲᱤᱭᱫᱟ ᱛᱟᱦᱮᱞᱮ ᱪᱤᱠᱟᱹᱛᱮᱵᱩᱱ ᱪᱟᱥ ᱟᱵᱟᱫᱟ ᱟᱵᱚ ᱫᱚ?
ᱚ ᱚ ᱪᱤᱠᱟᱹᱛᱮᱵᱚᱱ ᱪᱟᱥ ᱟᱵᱟᱫᱟ? ᱚ ᱢᱤᱱᱤ ᱫᱟᱜ ᱠᱚ ᱢᱮᱱᱟᱜᱼᱟ ᱠᱟᱸᱰᱟ ᱨᱮᱱᱟᱜ ᱫᱟᱜ ᱠᱚ ᱡᱩᱫᱤ ᱦᱤᱡᱩᱜᱼᱟ ᱛᱚ ᱚᱱᱟ ᱛᱮᱜᱮ ᱪᱟᱥᱚ ᱦᱩᱭᱩᱜᱼᱟ ᱾
ᱦᱚᱭ
ᱟᱯᱮ ᱥᱮᱫᱢᱟ ᱜᱟᱰᱟ ᱦᱚᱸ ᱢᱮᱱᱟᱜ ᱟᱥᱮ ᱵᱟᱝ ᱾
ᱟᱞᱮ ᱥᱮᱫ ᱜᱟᱰᱟ ᱢᱮᱱᱟᱜᱼᱟ ᱱᱟᱹᱭ ᱢᱮᱱᱟᱜᱼᱟ, ᱟᱞᱮ ᱥᱮᱫ ᱫᱚ ᱥᱮᱨᱢᱟ ᱫᱟᱜ ᱵᱟᱭ ᱡᱟᱹᱲᱤ ᱨᱮᱦᱚᱸ ᱜᱟᱰᱟ ᱠᱚ ᱢᱮᱱᱟᱜᱼᱟ ᱚᱱᱟᱛᱮᱜᱮ ᱫᱟᱜ ᱛᱮᱜᱮᱞᱮᱼᱼ ᱤᱭᱟᱹ ᱪᱟᱥ ᱛᱟᱦᱮᱱ ᱜᱮᱭᱟ ᱟᱫᱚ ᱛᱟᱣ ᱱᱟᱥᱮᱱᱟᱜ ᱮᱠᱷᱚᱱ ᱫᱚ ᱧᱮᱞ ᱦᱩᱭᱩᱜ ᱠᱟᱱᱟ ᱮ ᱢᱟᱱᱮ ᱠᱤᱪᱷᱩ ᱫᱤᱱ ᱫᱚ ᱚᱭᱮᱴ ᱦᱩᱭᱩᱜ ᱠᱟᱱᱟ ᱡᱩᱫᱤ ᱫᱟᱜ ᱡᱟᱹᱲᱤ ᱠᱷᱟᱱᱮ ᱾ ᱚᱱᱟ ᱛᱮᱜᱮᱞᱮ ᱪᱟᱥᱟ ᱟᱨ ᱡᱩᱫᱤ ᱫᱟᱜ ᱡᱟᱹᱲᱤ ᱵᱟᱭ ᱫᱟᱜ ᱡᱟᱹᱲᱤᱭᱟ ᱛᱟᱦᱚᱞᱮ ᱜᱟᱰᱟ ᱨᱮᱱᱟᱜ ᱫᱟᱜ ᱛᱮᱜᱮ
ᱟᱪᱪᱷᱟ, ᱱᱟᱯᱟᱭ ᱠᱟᱛᱷᱟ ᱜᱮ ᱾
ᱦᱚᱭ ᱾
ᱦᱚᱸ
ᱟᱨ ᱡᱩᱫᱤ ᱥᱮᱨᱢᱟ ᱫᱟᱜ ᱵᱟᱝ ᱮ ᱡᱟᱹᱲᱤ ᱜᱮᱭᱟ ᱟᱫᱚ ᱛᱟᱦᱚᱞᱮ ᱪᱮᱫ ᱵᱚᱱ ᱪᱤᱠᱟᱹᱭᱟ ᱟᱵᱚ ᱠᱤ? ᱵᱟᱝ ᱪᱟᱥ ᱠᱟᱛᱮ ᱵᱚᱱ ᱛᱟᱦᱮᱱᱟ ᱱᱚᱜ-ᱚᱭ ᱛᱚᱞᱟ ᱠᱚ ᱨᱚᱦᱚᱭ ᱦᱩᱭ ᱟᱠᱟᱱᱟ ᱚᱱᱟ ᱛᱚᱞᱟ ᱠᱚ ᱟᱫᱚ ᱢᱟᱨᱟᱝᱼᱼ ᱟᱫᱚ ᱚᱱᱟ ᱠᱚ ᱫᱚ ᱵᱟᱠᱷᱟᱱ ᱛᱚ ᱥᱤᱛᱩᱝ ᱛᱮ ᱜᱚᱡᱚᱜ ᱟᱥᱮ ᱛᱟᱦᱚᱞᱮ ᱚᱱᱟᱜᱮ ᱮᱢᱱᱤ ᱛᱮ ᱢᱟᱱᱮ ᱱᱟᱹᱭ ᱨᱮᱱᱟᱜ ᱫᱟᱜ ᱛᱮᱞᱮ ᱮ ᱫᱩᱞ ᱢᱟᱱᱮ ᱜᱚᱴᱟ ᱠᱷᱮᱛ ᱞᱮ ᱫᱩᱞᱠᱟᱜ ᱦᱚᱛᱮᱫ ᱛᱮ ᱱᱤᱛᱚᱜ ᱫᱚ ᱢᱚᱡᱽ ᱜᱮ ᱾ ᱦᱮᱸ ᱦᱟᱨᱟᱣ ᱟᱠᱟᱱ ᱛᱟᱞᱮᱭᱟ ᱾
ᱟᱪᱪᱷᱟ ᱾ ᱦᱳᱭ ᱱᱚᱣᱟ ᱱᱚᱛᱮ ᱦᱚᱸ᱾ ᱛᱚᱲᱟ ᱞᱮ ᱨᱚᱦᱚᱭ ᱟᱠᱟᱫᱟ ᱟᱫᱚ ᱛᱚᱞᱟ ᱨᱚᱦᱚᱭ ᱯᱚᱨ ᱟᱨᱚ ᱟᱞᱮ ᱱᱚᱛᱮ ᱫᱚ ᱵᱟᱨ ᱫᱷᱟᱣ ᱠᱟᱛᱮᱫ ᱛᱚᱞᱟ ᱨᱚᱦᱚᱭ ᱠᱟᱛᱮᱜ ᱟᱨ ᱢᱤᱫ ᱫᱷᱟᱣ ᱨᱚᱦᱚᱭ ᱢᱮ ᱛᱟᱯᱚᱨ ᱟᱨ ᱢᱤᱫ ᱫᱷᱟᱣ ᱨᱚᱦᱚᱭ ᱢᱮ ᱚᱱᱠᱟ ᱠᱟᱛᱮ ᱟᱞᱮ ᱫᱚ ᱱᱚᱛᱮ ᱫᱚ ᱦᱩᱭᱩᱜ ᱜᱮᱭᱟ ᱛᱩᱞᱟ ᱛᱮᱫᱚ ᱵᱟᱝ᱾ ᱟᱞᱮ ᱫᱚ ᱟᱹᱰᱤ ᱟᱹᱰᱤ ᱢᱟᱨᱟᱝ ᱯᱨᱚᱥᱮᱥ ᱢᱮᱱᱟᱜᱼᱟ ᱦᱟᱸ ᱨᱚᱦᱚᱭ ᱨᱮᱱᱟᱜ ᱫᱚ ᱾ ᱦᱳᱲᱳ ᱨᱚᱦᱚᱭ ᱨᱮᱱᱟᱜ ᱫᱚ ᱟᱯᱮ ᱚᱱᱛᱮ ᱥᱮᱫ ᱱᱚᱝᱠᱟ ᱦᱩᱭᱩᱜ ᱜᱮᱭᱟ ᱥᱮ ᱵᱟᱝ?
ᱟᱞᱮ ᱥᱮᱱ ᱫᱚ ᱚᱱᱠᱟ ᱫᱚ ᱵᱟᱝ ᱦᱩᱭᱩᱜᱼᱟ, ᱟᱞᱮ ᱥᱮᱫ ᱫᱚ ᱱᱚᱝᱠᱟ ᱢᱤᱫ ᱫᱷᱟᱣ ᱜᱮ ᱾ ᱟᱸ ᱯᱩᱭᱞᱩ ᱫᱚ ᱡᱟᱦᱟᱸ ᱠᱷᱮᱛᱨᱮ ᱟᱞᱮ ᱞᱮ ᱟ ᱛᱚᱞᱟ ᱞᱮ ᱨᱚᱦᱚᱭᱟ ᱚᱸᱰᱮ ᱱᱟᱦᱮᱞ ᱟᱛᱮ ᱞᱮ ᱥᱤᱭᱟᱞᱮ ᱟᱨ ᱥᱤ ᱛᱟᱭᱚᱢ ᱜᱮ ᱟᱫᱚ ᱡᱟᱦᱟᱸ ᱛᱱᱟ. ᱜ ᱜᱩᱨᱤᱡ ᱠᱚ ᱢᱮᱱᱟᱜᱼᱟ ᱜᱩᱨᱤᱡ ᱠᱚ ᱢᱟᱫᱤ ᱠᱷᱚᱱᱟᱜ ᱜᱩᱨᱤᱡ ᱵᱟᱸᱫᱤ ᱠᱷᱚᱱᱟᱜ ᱞᱮ ᱤᱫᱤᱭᱟᱞᱮ ᱫᱤᱯᱤᱞ ᱠᱟᱛᱮᱫ ᱴᱷᱮᱠᱟ ᱛᱮ ᱟᱫᱚ ᱚᱸᱰᱮ ᱜᱩᱨᱤᱡ ᱞᱮ ᱞᱟᱜᱟᱣ ᱠᱮᱫ ᱛᱮ ᱟᱫᱚ ᱢᱟᱱᱮ ᱜᱷᱟᱥ ᱠᱚᱞᱮ ᱵᱟᱪᱷᱟᱣ ᱟᱞᱮ ᱟᱨ ᱚᱱᱟ ᱜᱩᱨᱤᱡ ᱠᱚ ᱞᱟᱜᱟᱣ ᱠᱟᱛᱮ ᱜᱮ ᱟᱫᱚ ᱦᱩᱲᱩ ᱞᱮ ᱮᱨ ᱟᱞᱮ ᱟᱫᱚ ᱚᱱᱟᱜᱮ ᱫᱤᱱ ᱫᱤᱱ ᱛᱮᱫᱚ ᱦᱟᱨᱟᱭᱮᱱ ᱜᱮ ᱟᱞᱮ ᱫᱚ ᱟᱹᱰᱤ ᱠᱚᱢ ᱫᱤᱱᱛᱮ ᱥᱮ ᱠᱚᱢ ᱚᱠᱛᱚ ᱛᱮᱜᱮᱞᱮ ᱠᱚᱨᱟᱣ ᱛᱟᱦᱮᱱ ᱜᱮᱭᱟ
ᱟᱪᱪᱷᱟ ᱩ ᱵᱷᱟᱜᱮ ᱜᱮᱭᱟ ᱱᱚᱣᱟ ᱦᱚ
ᱦᱳᱭ
ᱟᱪᱪᱷᱟ ᱛᱮᱦᱮᱧ ᱟᱪᱪᱷᱟ ᱢᱟ ᱞᱟᱹᱭ ᱢᱮ ᱞᱟᱹᱭ ᱢᱮ
ᱟᱯᱮ ᱥᱮᱱ ᱜᱤ ᱵᱤᱨ ᱠᱚ ᱢᱮᱱᱟᱜᱼᱟ
ᱟᱞᱮᱥᱮᱫ ᱫᱚ ᱵᱤᱨ ᱫᱚ ᱵᱟᱹᱱᱩᱜᱼᱟ
ᱟᱯᱮ ᱫᱚ ᱛᱟᱦᱚᱞᱮ ᱴᱟᱺᱰᱤ ᱫᱤᱥᱚᱢ ᱠᱟᱱᱟ ᱯᱮ
ᱦᱳᱭ
ᱚ
ᱟᱯᱮ ᱫᱚ ᱵᱤᱨ ᱫᱤᱥᱚᱢ
ᱦᱮᱸ ᱟᱞᱮ ᱫᱚ ᱵᱤᱨ ᱫᱤᱥᱚᱢ ᱠᱟᱱᱟᱞᱮ ᱟᱞᱮ ᱥᱮᱫ ᱫᱚ ᱟᱹᱰᱤ ᱢᱟᱨᱟᱝ ᱢᱟᱨᱟᱝ ᱡᱤᱭᱟᱹᱞᱤ ᱠᱚ ᱢᱮᱱᱟᱜ ᱠᱚᱣᱟ
ᱛᱟᱦᱮ ᱟᱯᱮ ᱛᱟᱨᱩᱵᱽ ᱠᱚ ᱱᱮᱞ ᱧᱟᱢᱚᱜ ᱜᱮᱭᱟ
ᱦᱳᱭ ᱛᱟᱹᱨᱩᱯ ᱠᱚᱦᱚᱸ ᱠᱚ ᱧᱮᱞᱚᱜ ᱜᱮᱭᱟ ᱠᱚ ᱵᱟᱱᱟ ᱠᱚ ᱛᱟᱹᱨᱩᱯ ᱠᱚ ᱟᱨ ᱞᱟᱹᱴᱩᱭᱤᱡ ᱡᱤᱭᱟᱹᱞᱤ ᱡᱟᱦᱟᱸᱭ ᱫᱚ ᱦᱟᱹᱛᱤ ᱠᱚ ᱞᱟᱹᱭ ᱟᱠᱚ ᱧᱟᱢᱚᱜ ᱜᱮᱭᱟ ᱠᱚ ᱡᱚᱛᱚ ᱡᱤᱭᱟᱹᱞᱤ ᱜᱮ ᱢᱮᱱᱟᱜ ᱠᱚᱣᱟ ᱟᱞᱮ ᱥᱮᱱ ᱫᱚ
ᱟᱯᱮ ᱟᱛᱮ ᱛᱤᱥᱚᱜ ᱵᱚᱞᱚ ᱠᱟᱱᱟ ᱜᱚᱝᱠᱮ᱾
ᱟᱞᱮ ᱟᱛᱩ ᱠᱚᱨᱮ ᱫᱚ ᱢᱟᱱᱮ ᱟᱞᱮ ᱫᱚ ᱚᱲᱟᱜ ᱛᱟᱞᱮ ᱫᱚ ᱟᱹᱰᱤ ᱢᱟᱨᱟᱝ ᱢᱟᱨᱟᱝ ᱟᱞᱮ ᱫᱚ ᱦᱟᱹᱛᱤ ᱠᱚ ᱵᱚᱞᱚᱜᱼᱟ ᱥᱮ ᱛᱟᱹᱨᱩᱵ ᱠᱚ ᱠᱚ ᱵᱚᱞᱚ ᱨᱮᱦᱚᱸ ᱟᱞᱮ ᱫᱚ ᱵᱟᱝᱞᱮ ᱵᱚᱞᱚ ᱦᱚᱪᱚ ᱫᱟᱲᱮᱭᱟ ᱠᱚᱣᱟ ᱚᱱᱟ ᱤᱭᱟᱹ ᱥᱮᱸᱜᱮᱞ ᱛᱮᱜᱮᱞᱮ ᱞᱟᱜᱟ ᱠᱚ ᱛᱟᱦᱮᱱᱟ ᱟᱫᱚ ᱵᱟᱠᱚ ᱦᱤᱡᱩᱜ ᱛᱟᱦᱮᱱ ᱜᱮᱭᱟ ᱟᱫᱚ ᱦᱚᱜᱼᱚᱭ ᱡᱚᱠᱷᱚᱱ ᱪᱟᱥ ᱟᱵᱟᱥ ᱫᱤᱱ ᱫᱚ ᱦᱩᱲᱩ ᱠᱚᱞᱮ ᱨᱚᱦᱚᱭᱟ ᱥᱮ ᱡᱚᱢ ᱞᱟᱹᱜᱤᱫ ᱡᱟᱦᱟᱸ ᱮ ᱟᱲᱟᱜ ᱥᱟᱠᱟᱢ ᱞᱮ ᱨᱚᱦᱚᱭᱟ ᱟᱫᱚ ᱚᱱᱟ ᱠᱚ ᱩᱱᱠᱩ ᱫᱚ ᱦᱮᱡ ᱠᱟ ᱛᱮ ᱫᱚᱢᱮ ᱠᱚ ᱡᱚᱢᱟ ᱢᱟᱱᱮ ᱡᱮ ᱟᱞᱮ ᱞᱮ ᱨᱚᱦᱚᱭᱟ ᱥᱮᱞᱮ ᱟᱠᱷᱨᱤᱧᱟ ᱥᱮ ᱚᱲᱟᱜ ᱞᱟᱹᱜᱤᱫᱞᱮ ᱡᱚᱢᱟ ᱚᱱᱟ ᱫᱚ ᱴᱷᱤᱠ ᱢᱚᱛᱚᱱ ᱫᱚ ᱵᱟᱞᱮ ᱧᱟᱢᱟ ᱡᱩᱫᱤ ᱚᱸᱰᱮᱢ ᱚᱨᱦᱚᱭᱟ ᱵᱟᱲᱜᱮ ᱨᱮᱢ ᱛᱟᱦᱮᱱᱟ ᱛᱟᱦᱚᱞᱮ ᱩᱱᱠᱩ ᱡᱩᱫᱤ ᱡᱤᱭᱟᱹᱞᱤ ᱠᱚᱠᱚ ᱦᱤᱡᱩᱜ ᱟᱠᱚ ᱵᱟᱹᱲᱤᱡ ᱞᱟᱹᱜᱤᱫ ᱥᱮ ᱡᱚᱢ ᱞᱟᱹᱜᱤᱫ ᱟᱫᱚ ᱡᱩᱫᱤ ᱞᱮ ᱞᱟᱜᱟ ᱠᱚᱣᱟ ᱛᱟᱦᱚᱞᱮ ᱵᱟᱧᱪᱟᱣᱟ ᱟᱨ ᱡᱩᱫᱤ ᱵᱟᱝᱞᱮ ᱵᱟᱞᱮ ᱛᱟᱦᱮᱱᱟ ᱛᱟᱦᱞᱮ ᱠᱚ ᱡᱚᱛᱚ ᱠᱚ ᱡᱚᱢ ᱪᱟᱵᱟᱭᱟᱠᱚ ᱟᱫᱚ ᱦᱩᱲᱩ ᱠᱚᱫᱚ ᱢᱟ ᱵᱟᱝ ᱜᱮ ᱛᱟᱦᱮᱱ ᱜᱮᱭᱟ ᱟᱫᱚ ᱚᱱᱟ ᱛᱮᱫᱚ ᱟᱞᱮᱥᱮᱫ ᱫᱚ ᱠᱷᱩᱵ ᱮ ᱢᱚᱸᱡᱽ ᱫᱚ ᱩᱱᱟᱹᱜ ᱦᱩᱲᱩ ᱫᱚ ᱵᱟᱝᱞᱮ ᱪᱟᱥ ᱜᱮᱭᱟ ᱛᱟᱣ ᱡᱚᱢ ᱞᱮᱠᱟ ᱫᱚᱞᱮ ᱪᱟᱥ ᱫᱚᱞᱮ ᱪᱟᱥ ᱛᱟᱦᱮᱱ ᱜᱮ ᱚᱱᱠᱟ ᱠᱟᱛᱮᱜ ᱜᱮ ᱦᱮᱯᱟ ᱢᱚᱠᱟ ᱛᱟᱦᱮᱱᱟᱞᱮ ᱚᱨᱦᱚ ᱚᱨᱦᱚ ᱛᱮᱞᱮ ᱪᱟᱥ‌ ᱟᱥᱮ ᱪᱟᱥ ᱟᱞᱮ
ᱟᱪᱪᱷᱟ
ᱦᱳᱭ
ᱱᱟᱯᱟᱭ ᱠᱟᱛᱷᱟ
ᱟᱫᱚ ᱩᱱᱟᱹᱜ ᱴᱟᱜ ᱫᱚ ᱵᱚᱛᱚᱨ ᱫᱚ ᱵᱟᱞᱮ ᱵᱩᱡᱷᱟᱹᱣ ᱜᱮᱭᱟ ᱟᱞᱮ ᱫᱚ ᱦᱮᱣᱟᱣ ᱠᱟᱱᱟ ᱞᱮ ᱥᱮ ᱟᱫᱚ ᱚᱱᱟ ᱥᱮᱸᱜᱮᱞ ᱠᱚᱛᱮ ᱞᱮ ᱞᱟᱜᱟ ᱵᱟᱲᱟ ᱠᱚᱣᱟᱞᱮ
ᱟᱪᱪᱷᱟ ᱱᱟᱯᱟᱭ ᱠᱟᱛᱷᱟ ᱜᱮ ᱛᱟᱦᱞᱮ
ᱦᱳᱭ
ᱢᱟ ᱚᱱᱟ ᱦᱟᱹᱛᱤ ᱠᱚ ᱛᱟᱨᱩᱯ ᱠᱚ ᱵᱟᱱᱟ ᱠᱚ ᱡᱷᱚᱛᱚ ᱜᱮ ᱧᱮᱞ ᱫᱚ ᱤᱪᱪᱷᱟ ᱫᱚ ᱢᱮᱱᱟᱜ ᱛᱤᱧᱟᱹ᱾ ᱟᱫᱚ ᱟᱠᱟᱨᱤᱧ ᱧᱮᱞᱟ ᱵᱤᱨ ᱫᱤᱥᱚᱢ ᱠᱚᱨᱮ ᱦᱚᱸ ᱛᱟᱦᱮ ᱤᱧ ᱪᱟᱞᱟᱣ ᱦᱳᱭᱳᱜ ᱛᱤᱧᱟ ᱪᱟᱞᱟᱣ ᱠᱟᱛᱮᱜ ᱧᱮᱞ ᱦᱩᱭᱩᱜ ᱛᱤᱧᱟ ᱮᱠᱫᱚᱢ ᱱᱚᱶᱟ ᱡᱚᱠᱷᱚᱱ ᱵᱤᱨ ᱵᱤᱨ ᱵᱤᱨ ᱫᱤᱥᱚᱢ ᱠᱚᱨᱮ ᱡᱚᱠᱷᱚᱱ ᱦᱳᱲᱳ ᱠᱚ ᱨᱟᱠᱟᱜ ᱜᱮᱭᱟ ᱠᱚ ᱵᱤᱞᱤᱜ ᱜᱮᱭᱟ ᱠᱚ ᱦᱳᱲᱳ ᱛᱚᱠᱷᱚᱱ ᱪᱟᱞᱟᱣ ᱠᱟᱛᱮᱜ ᱩᱱᱠᱩ ᱦᱟᱹᱛᱤ ᱠᱚᱦᱚᱸ ᱦᱤᱡᱩᱜ ᱟᱠᱚ ᱟᱹᱛᱩ ᱟᱹᱛᱩ ᱢᱟᱱᱮ ᱦᱤᱡᱩᱜ ᱟᱠᱚ ᱵᱤᱨ ᱠᱷᱚᱱ ᱟᱫᱚ ᱟᱹᱛᱩ ᱟᱹᱛᱩ ᱦᱮᱡ ᱠᱟᱛᱮ ᱠᱚ ᱦᱚᱦᱚ ᱩᱱᱠᱩᱣᱟ ᱦᱩᱲᱩ ᱠᱚ ᱡᱚᱛᱚ ᱠᱚ ᱡᱚᱢ ᱛᱟᱠᱚᱣᱟ ᱚᱱᱟ ᱠᱚ ᱧᱮᱞ ᱨᱮᱱᱟᱜ ᱫᱚ ᱟᱹᱰᱤ ᱪᱳ ᱫᱚ ᱵᱟᱝ ᱟᱫᱚ ᱚᱱᱟ ᱫᱚ ᱢᱟᱹᱱᱢᱤ ᱠᱚᱣᱟᱜ ᱦᱚᱸ ᱠᱷᱚᱛᱤ ᱫᱚ ᱦᱩᱭᱩᱜ ᱠᱟᱱᱟ ᱟᱫᱚ ᱪᱮᱫᱞᱤᱧ ᱥᱮ ᱤᱱᱟᱹᱜ ᱤᱧᱟᱹᱜ ᱤᱪᱪᱷᱟᱹ ᱱᱮᱱ ᱞᱮᱠᱷᱟᱱ ᱛᱮᱫᱚ ᱵᱟᱝ ᱜᱟᱱᱚᱜᱼᱟ ᱥᱮ ᱟᱫᱚ ᱩᱱᱠᱩᱣᱟᱜ ᱨᱮᱸᱜᱮᱡ ᱦᱚᱲᱟᱜ ᱦᱚᱸ ᱚᱱᱟ ᱠᱚ ᱧᱮᱞ ᱦᱩᱭᱩᱜᱼᱟ ᱡᱮ ᱡᱚᱢᱠᱚ ᱪᱤᱠᱟᱹᱛᱮ ᱩᱱᱠᱩ ᱩᱱᱟᱹᱜ ᱠᱚᱥᱴᱚ ᱠᱚ, ᱠᱚᱥᱴᱚ ᱫᱟᱭᱟ ᱠᱚᱥᱴᱚ ᱛᱮ ᱩᱱᱠᱩ ᱦᱳᱲᱳ ᱠᱚ ᱪᱟᱥ ᱠᱟᱫᱟ ᱡᱟᱛᱮ ᱟᱵᱚ ᱵᱷᱟᱹᱜᱤ ᱠᱚ ᱚᱨᱡᱚ ᱠᱚ ᱱᱟᱢᱟ ᱚᱱᱟ ᱪᱟᱥ ᱠᱚ ᱨᱮᱱᱟᱜ ᱯᱷᱚᱞᱚᱱ ᱛᱮ ᱟᱨ ᱡᱩᱫᱤ ᱩᱱᱠᱩᱣᱟᱜ ᱛᱤ ᱠᱚᱜᱮ ᱡᱩᱫᱤ ᱡᱷᱚᱛᱚ ᱠᱚ ᱡᱚᱢ ᱪᱟᱵᱟ ᱡᱚᱱ ᱪᱟᱵᱟ ᱛᱟᱠᱚᱣᱟ ᱛᱟᱦᱞᱮ ᱩᱱᱠᱩ ᱪᱮᱫ ᱦᱚᱸ ᱵᱟᱝᱠᱚ ᱱᱟᱢᱟ ᱟᱠᱚᱣᱟᱜ ᱡᱟᱦᱟᱸ ᱪᱟᱥ ᱨᱮᱱᱟᱜ ᱡᱟᱦᱟᱸ ᱫᱤᱠᱩ ᱴᱷᱮᱱ ᱠᱷᱚᱱ ᱡᱟᱦᱟᱸ ᱤᱛᱟᱹ ᱠᱚ ᱦᱟᱛᱟᱣ ᱠᱟᱛᱮ ᱫᱷᱟᱨ ᱠᱚ ᱦᱟᱛᱟᱣ ᱠᱟᱛᱮ ᱩᱱᱠᱩ ᱪᱟᱥ ᱞᱮᱫᱟ ᱠᱚ ᱚᱱᱟ ᱠᱚᱦᱚᱸ ᱵᱟᱝ ᱱᱟᱢᱚᱜ ᱛᱟᱠᱚᱣᱟ ᱢᱟᱱᱮ ᱦᱟᱞᱟ ᱵᱟᱝᱠᱚ ᱫᱟᱲᱮᱭᱟᱜᱼᱟ ᱩᱱᱠᱩ ᱴᱷᱮᱱ ᱚᱱᱚ ᱚᱱᱟ ᱠᱚ ᱨᱤᱱ ᱜᱮ ᱩᱱᱠᱩᱴᱷᱮᱱ ᱫᱚ ᱛᱟᱦᱮᱱ ᱛᱟᱠᱚ ᱜᱮᱭᱟ ᱱᱚᱣᱟ ᱜᱮ
ᱦᱳᱭ ᱟᱫᱚ ᱟᱵᱚ ᱢᱟ ᱥᱟᱱᱛᱟᱲ ᱠᱚᱢᱟ ᱥᱮᱫᱟᱭ ᱠᱷᱚᱱᱟᱜ ᱜᱮ ᱠᱟᱹᱣᱰᱤ ᱠᱚ ᱟᱱᱟᱴ ᱠᱷᱟᱹᱛᱤᱨ ᱛᱮ ᱥᱮ ᱪᱟᱥ ᱟᱵᱟᱫ ᱢᱚᱸᱡᱽ ᱛᱮ ᱵᱟᱝ ᱦᱳᱭᱳᱜ ᱥᱮ ᱟᱵᱚ ᱡᱟᱦᱟᱸ ᱦᱟᱥᱟ ᱡᱟᱭᱜᱟ ᱵᱚᱱ ᱮᱲᱮ ᱦᱚᱪᱚᱜ ᱛᱟᱦᱮᱱᱟ ᱟᱫᱚ ᱚᱱᱮ ᱡᱮ ᱢᱚᱦᱟᱡᱚᱱ ᱠᱚᱴᱷᱮᱱ ᱜᱮ ᱟᱵᱚ ᱫᱚ ᱚᱞᱚᱜ ᱯᱟᱲᱦᱟᱣ ᱵᱟᱝ ᱵᱟᱲᱟᱭ ᱠᱷᱟᱹᱛᱤᱨ ᱦᱟᱛᱟᱣ ᱦᱩᱭ ᱞᱮᱱᱟ, ᱟᱫᱚ ᱚᱱᱟ ᱠᱚ ᱨᱤᱱ ᱠᱚᱜᱮ ᱵᱟᱵᱚᱱ ᱥᱳᱫᱷ ᱫᱟᱲᱮᱭᱟᱜᱼᱟ᱾ ᱟᱨ ᱱᱤᱛᱚᱜ ᱚᱠᱛᱚ ᱨᱮᱦᱚᱸ ᱧᱮᱞᱚᱜ ᱠᱟᱱᱟ ᱚᱱᱠᱟᱜᱮ, ᱡᱮ ᱱᱚᱜᱼᱚᱭ ᱡᱮ ᱦᱟᱥᱟ ᱡᱟᱭᱜᱟ ᱠᱚ ᱮᱲᱮ ᱦᱚᱲ ᱫᱚᱠᱚ ᱮᱲᱮᱭᱮᱫ ᱵᱚᱱ ᱜᱮᱭᱟ᱾ ᱡᱟᱦᱟᱸᱭ ᱱᱟᱥᱮᱱᱟ ᱮ ᱢᱟᱱᱮ ᱚᱞᱚᱜ ᱯᱟᱲᱦᱟᱣ ᱛᱮ ᱞᱟᱯᱷᱟᱝ ᱥᱮᱫ ᱪᱟᱞᱟᱣ ᱠᱟᱱᱟ ᱩᱱᱤᱜᱮ ᱡᱟᱭ ᱵᱩᱡᱷᱟᱹᱣ ᱫᱟᱲᱮᱭᱟᱜ ᱠᱟᱱᱟ ᱡᱮ ᱛᱤᱱᱟᱹᱜ ᱜᱟᱱ ᱦᱟᱥᱟ ᱡᱟᱭᱜᱟ ᱛᱤᱱᱟᱹᱜ ᱜᱟᱱ ᱢᱚᱦᱟᱡᱚᱱ ᱠᱚᱴᱷᱮᱱ ᱠᱚ ᱮᱲᱮ-ᱮᱫ ᱵᱚᱱᱟ ᱥᱮ ᱵᱚᱠᱚ ᱵᱟᱠᱚ ᱮᱲᱮ ᱮᱫ ᱵᱚᱱᱟ ᱩᱱᱠᱩ ᱜᱮᱠᱚ ᱵᱩᱡᱷᱟᱹᱣᱟ ᱥᱮ
ᱡᱟᱦᱟᱸ ᱛᱤᱱᱟᱹᱜ ᱪᱟᱥ ᱟᱵᱟᱫᱽ ᱡᱟᱭᱜᱟ ᱡᱟᱦᱟᱸ ᱛᱤᱱᱟᱹᱜ ᱱᱤᱛᱚᱜ ᱦᱟᱥᱟ ᱡᱟᱭᱜᱟ ᱢᱮᱱᱟᱜ ᱜᱮᱭᱟ ᱪᱟᱥ ᱞᱟᱹᱜᱤᱫ ᱚᱱᱟ ᱡᱟᱭᱜᱟ ᱨᱮᱦᱚᱸ ᱡᱟᱦᱟᱸ ᱟᱵᱚ ᱡᱚᱢ ᱟᱹᱥᱩᱞ ᱞᱟᱹᱜᱤᱜ ᱡᱟᱦᱟᱸ ᱩᱛᱩ ᱠᱚ ᱥᱮ ᱡᱟᱦᱟᱸ ᱟᱲᱟᱜ ᱥᱟᱠᱟᱢ ᱥᱮ ᱡᱟ ᱦᱩᱲᱩ ᱠᱚᱵᱚᱱ ᱨᱚᱦᱚᱭᱟᱵᱚᱱ ᱟᱫᱚ ᱚᱱᱟ ᱠᱚᱦᱚᱸ ᱩᱱᱠᱩ ᱡᱤᱭᱟᱹᱞᱤ ᱠᱚᱜᱮ ᱠᱚ ᱡᱚᱛᱚ ᱠᱚ ᱱᱚᱥᱴᱚ ᱪᱟᱵᱟᱭᱮᱫ ᱛᱟᱵᱚᱱᱟ ᱵᱟᱲᱤᱡ ᱪᱟᱵᱟᱭᱮᱫ ᱛᱟᱵᱚᱱᱟ
ᱦᱳᱭ
ᱟᱫᱚ ᱪᱮᱫ ᱮᱢ ᱢᱮᱱ ᱫᱟᱲᱮᱭᱟᱜ-ᱟ
ᱚᱱᱟ ᱜᱮ ᱛᱚ ᱟᱫᱚ ᱩᱱᱠᱩ ᱦᱚ ᱨᱮᱸᱜᱮᱡ ᱡᱟᱞᱟᱛᱮ ᱡᱟᱦᱟᱸ ᱵᱤᱨ ᱵᱤᱨ ᱫᱤᱥᱚᱢ ᱠᱚᱨᱮ ᱟᱫᱚ ᱫᱟᱨᱮ ᱠᱚᱦᱚᱸ ᱠᱚ ᱢᱟᱜ ᱢᱟᱜ ᱮᱫᱟᱠᱚ ᱡᱚᱛᱚ ᱛᱚ ᱟᱫᱚ ᱛᱚ ᱵᱤᱡᱽᱞᱤ ᱢᱟᱱᱮ ᱥᱮᱨᱢᱟ ᱵᱟᱝᱞᱟ ᱫᱚᱢᱮ ᱵᱤᱡᱽᱞᱤ ᱨᱮ ᱫᱟᱲ ᱫᱟᱜ ᱫᱟᱲᱮ ᱠᱚ ᱡᱚᱛᱚ ᱚᱱᱦᱤᱞᱚᱜ ᱠᱟᱱᱟ ᱟᱫᱚ ᱵᱤᱨ ᱠᱚᱨᱮ ᱠᱷᱚᱛᱤ ᱪᱟᱵᱟᱜ ᱠᱟᱱᱟ ᱡᱟᱹᱭ ᱞᱟᱹᱭ ᱜᱟᱱᱚᱜ-ᱟ ᱢᱟᱱᱮ ᱟᱵᱚ ᱢᱟᱹᱱᱢᱤ ᱦᱚᱵᱚᱱ ᱵᱤᱨ ᱨᱮᱱᱟᱜ ᱫᱟᱨᱮ ᱢᱟᱱᱮ ᱥᱟᱦᱟᱱ ᱠᱚ ᱚᱵᱷᱟᱵᱛᱮ ᱫᱟᱨᱮ ᱠᱚ ᱢᱟᱜ ᱟᱹᱜᱩᱭ ᱫᱟᱵᱚᱱ
ᱦᱳᱭ
ᱟᱫᱚ ᱢᱟᱜ ᱟᱜᱩ ᱠᱟᱛᱮ ᱩᱱᱠᱩ ᱦᱚᱸ ᱫᱚᱭ ᱵᱤᱨ ᱠᱚᱨᱮ ᱛᱟᱦᱮᱱᱟ ᱡᱟᱦᱟᱸ ᱡᱚᱢᱮᱱᱟ ᱚᱱᱟ ᱠᱚ ᱡᱤᱱᱤᱥ ᱠᱚ ᱵᱟᱝ ᱧᱟᱢ ᱫᱟ ᱚᱱᱟᱛᱮ ᱟᱹᱛᱩ ᱠᱚᱨᱮ ᱫᱤᱥᱚᱢ ᱟᱹᱛᱩ ᱫᱤᱥᱚᱢ ᱠᱚᱨᱮ ᱠᱚ ᱦᱤᱡᱩᱜ ᱠᱟᱱᱟ ᱩᱱᱠᱩᱣᱟ ᱪᱟᱥ ᱨᱮᱱᱟᱜ ᱯᱷᱚᱞᱚᱱ ᱠᱚᱠᱚ ᱡᱚᱢ ᱮᱫᱟ᱾ ᱚᱱᱟ ᱫᱚ ᱩᱠᱩ ᱫᱚ ᱟᱥᱩᱞ ᱦᱩᱭ ᱟᱥᱮ ᱟᱵᱚ ᱮᱠᱷᱮᱱ ᱢᱟᱹᱱᱢᱤ ᱥᱩᱢᱩᱢ ᱟᱹᱥᱩᱞ ᱞᱮᱠᱷᱟᱱ ᱫᱚ ᱵᱟᱝ ᱜᱟᱱᱚᱜ-ᱟ᱾ ᱟᱫᱚ ᱚᱱᱟᱛᱮ ᱟᱵᱚ ᱢᱚᱱᱮ ᱫᱚ ᱦᱩᱭᱩᱜ ᱛᱟᱵᱚᱱᱟ ᱡᱮ ᱟᱵᱚ ᱮᱠᱟᱞ ᱥᱩᱢᱩᱝ ᱫᱚ ᱱᱚᱣᱟ ᱫᱷᱟᱹᱨᱛᱤ ᱨᱮᱫᱚ ᱵᱟᱹᱱᱩᱜ ᱵᱟᱝᱵᱚ ᱢᱮᱱᱟᱜ ᱵᱚᱱᱟ ᱡᱤᱵ ᱡᱤᱭᱟᱹᱞᱤ ᱠᱚᱦᱚᱸ ᱢᱮᱱᱟᱜ ᱠᱚᱣᱟ ᱱᱚᱣᱟ ᱫᱷᱟᱹᱨᱛᱤ ᱨᱮ᱾ᱡᱟᱛᱮ ᱩᱱᱠᱩ ᱟᱠᱚᱣᱟᱜ ᱡᱟᱭᱜᱟ ᱨᱮ ᱟᱠᱚ ᱴᱷᱤᱠ ᱢᱚᱛᱚ ᱡᱚᱢ ᱠᱚ ᱧᱟᱢᱟ ᱟᱨ ᱟᱵᱚ ᱦᱚᱸ ᱟᱵᱚᱣᱟᱜ ᱡᱟᱭᱜᱟ ᱨᱮ ᱴᱷᱤᱠ ᱢᱚᱛᱚ ᱠᱚ ᱡᱚᱢ ᱵᱚᱱ ᱱᱟᱢᱟ ᱡᱟᱛᱮ ᱩᱱᱠᱩ ᱟᱞᱮᱭᱟᱜ ᱡᱟᱭᱜᱟ ᱨᱮ ᱦᱮᱡ ᱠᱟᱛᱮ ᱵᱟᱝ ᱠᱚ ᱦᱚᱸ ᱡᱚᱢ ᱫᱟᱲᱮᱭᱟᱜᱼ-ᱟ ᱪᱟᱥ ᱨᱮᱱᱟᱜ ᱯᱷᱚᱞᱚᱱ ᱠᱚ ᱟᱨ ᱟᱞᱮ ᱦᱚᱸ ᱩᱱᱠᱩᱣᱟᱜ ᱡᱟᱭᱜᱟ ᱪᱟᱞᱟᱣ ᱠᱟᱛᱮ ᱡᱚᱢ ᱨᱮᱱᱟᱜ ᱡᱟᱦᱟᱸ ᱛᱟᱦᱮᱸ ᱨᱮᱱᱟᱜ ᱡᱟᱭᱜᱟ ᱠᱚ ᱵᱟᱝᱞᱮ ᱠᱷᱚᱛᱤ ᱫᱟᱲᱮᱭᱟᱜ- ᱟ᱾ ᱚᱱᱠᱟ ᱡᱚᱫᱤ ᱠᱚᱨᱟᱣ ᱫᱟᱵᱚᱱ ᱛᱟᱦᱚᱞᱮ ᱩᱱᱠᱩ ᱦᱚᱸ ᱱᱟᱯᱟᱭ ᱛᱮ ᱛᱟᱦᱮᱱᱟᱠᱚ ᱟᱞᱮ ᱦᱚᱸ ᱱᱟᱯᱟᱭ ᱛᱮ ᱛᱟᱦᱮᱱᱟᱞᱮ ᱪᱮᱫ ᱵᱤᱱ ᱞᱟᱹᱭ ᱮᱫᱟ?
ᱦᱮᱸ ᱤᱧᱦᱚ ᱚᱱᱠᱟ ᱜᱤᱧ ᱢᱚᱱᱮᱭᱟ ᱟᱫᱚ ᱢᱮᱱ ᱫᱚ ᱦᱩᱭᱩᱜ ᱠᱟᱱᱟ ᱱᱚᱜ-ᱚᱭ ᱢᱟᱱᱮ ᱟᱵᱚ ᱦᱚᱸ ᱡᱟᱦᱟᱱᱟᱜ ᱢᱟᱱᱮ ᱟᱲᱟᱜ ᱥᱟᱠᱟᱢ ᱠᱤ ᱢᱟᱱᱮ ᱡᱟᱦᱟᱸ ᱦᱚᱭᱛᱳ ᱤᱥᱤᱱ ᱵᱟᱥᱟᱝᱟᱢ ᱡᱚᱢ ᱞᱟᱹᱜᱤᱫ ᱛᱟᱦᱚᱞᱮ ᱡᱚᱢ ᱠᱚᱨᱛᱮ ᱜᱮᱞᱮ ᱟᱵᱚ ᱫᱚ ᱱᱤᱥᱪᱚᱭ ᱛᱟᱦᱚᱞᱮ ᱥᱟᱦᱟᱱ ᱵᱟ ᱤᱭᱟᱹ ᱠᱚᱫᱚ ᱟᱹᱜᱩ ᱜᱮ ᱦᱩᱭᱩᱜ ᱛᱟᱵᱚᱱᱟ ᱯᱟᱞᱦᱟ ᱠᱚᱫᱚ ᱟᱨ ᱥᱟᱦᱟᱱ ᱯᱟᱞᱦᱟ ᱡᱩᱫᱤ ᱠᱚ ᱥᱟᱦᱟᱱ ᱯᱷᱟᱞᱦᱟ ᱛᱮ ᱡᱩᱫᱤ ᱵᱟᱢ ᱤᱥᱤᱱᱟ ᱪᱮᱫ ᱛᱮᱵᱚᱱ ᱤᱥᱤᱱᱟ?
ᱛᱟᱦᱚᱞᱮ ᱥᱟᱦᱟᱱ ᱯᱟᱞᱦᱟ ᱞᱮᱠᱷᱟᱱ ᱫᱚ ᱟᱵᱚ ᱫᱚ ᱵᱤᱨ ᱜᱮ ᱪᱟᱞᱟᱣ ᱠᱟᱛᱮ ᱢᱟᱜ ᱵᱟᱲᱟ ᱦᱩᱭᱩᱜ ᱠᱟᱱ ᱛᱟᱵᱚᱱᱟ ᱟᱫᱚ ᱢᱟᱜ ᱯᱷᱟᱫᱟ ᱪᱟᱵᱟᱭᱮᱫ ᱠᱷᱟᱡ ᱵᱚ ᱚᱱᱟᱫᱚ ᱡᱤᱭᱟᱹᱞᱤ ᱠᱚᱦᱚᱸ ᱠᱚ ᱡᱚᱢ ᱵᱟᱠᱚ ᱧᱟᱢ ᱫᱟ ᱚᱱᱟ ᱦᱚᱛᱮᱜ ᱛᱮ ᱦᱤᱡᱩᱜ ᱠᱟᱱᱟ ᱠᱚ᱾
ᱦᱳᱭ ᱢᱟ ᱛᱟᱦᱚᱞᱮ ᱟᱫᱚ ᱡᱚᱦᱟᱨ ᱜᱮ ᱚᱠᱛᱚ ᱢᱟ ᱦᱩᱭ ᱟᱠᱟᱱᱟ᱾
ᱦᱮᱸ
ᱢᱟ ᱛᱟᱦᱚᱞᱮ ᱡᱚᱦᱟᱨ ᱜᱤ ᱚᱠᱛᱚ ᱦᱩᱭ ᱟᱠᱟᱱᱟ ᱱᱚᱣᱟ ᱨᱮᱱᱟᱜ᱾
ᱚ ᱟᱫᱚ ᱡᱚᱢ ᱵᱟᱲᱟ ᱦᱩᱭᱱᱟ?
ᱦᱳᱭ
ᱟᱫᱚ ᱤᱭᱟᱹ ᱛᱮᱦᱮᱧ ᱫᱚ᱾ ᱚ ᱟᱫᱚ ᱤᱭᱟᱹ ᱱᱤᱛᱚᱜ ᱫᱚ ᱢᱟᱱᱮ ᱯᱟᱨᱠᱚᱢ ᱠᱚᱨᱮ ᱯᱮ ᱜᱤᱛᱤᱡ ᱵᱟᱲᱟᱭᱟ ᱥᱮ ᱚᱛ ᱨᱮᱯᱮ ᱜᱤᱛᱤᱡᱟ?
ᱯᱟᱨᱠᱚᱢ ᱠᱚᱨᱮ ᱜᱮ᱾ ᱟᱫᱚ ᱱᱤᱛᱚᱜ ᱢᱟ ᱞᱟᱹᱭᱫᱤᱧ ᱟᱫᱚ ᱫᱚᱦᱚᱭᱤᱧ ᱟᱫᱚ ᱠᱟᱹᱢᱤ ᱢᱮᱱᱟᱜ ᱛᱤᱧᱟᱹ ᱠᱟᱹᱴᱤ ᱠᱟᱹᱴᱤ ᱯᱚᱨᱤᱧ ᱨᱚᱯᱚᱲᱟ ᱟᱢ ᱥᱟᱶ ᱦᱳᱭ
ᱚᱻ ᱟᱫᱚᱧ ᱢᱮᱱᱫᱟ ᱤᱭᱟᱹ ᱢᱮᱱᱫᱟᱹᱧ ᱡᱮ ᱢᱟᱱᱮ ᱱᱤᱛᱚᱜ ᱯᱮ ᱱᱤᱛᱚᱜ ᱯᱮ ᱡᱟᱹᱯᱤᱫᱟ ᱫᱚ ᱜᱟᱯᱟ ᱥᱮᱛᱟᱜ ᱨᱮ ᱫᱚ ᱛᱤᱨᱮ ᱯᱮ ᱵᱮᱨᱤᱜᱼᱟ?
ᱵᱤᱨᱤᱫ ᱟᱞᱮ ᱴᱷᱤᱠ ᱜᱮ᱾ ᱴᱷᱤᱠ ᱜᱮᱭᱟ ᱚᱠᱛᱚ ᱦᱩᱭ ᱠᱟᱱᱟ ᱟᱫᱚ ᱫᱚᱦᱚᱭᱫᱟᱹᱧ ᱡᱚᱦᱟᱨ ᱜᱮ
ᱦᱳᱭ ᱦᱮᱢᱟ